ᱦᱮᱞᱳ ᱡᱚᱦᱟᱨ ᱜᱮ ᱨᱚᱲ ᱠᱚ ᱟᱸᱡᱚᱢᱚᱜ ᱠᱟᱱᱟ?
ᱦᱮᱸ
ᱚᱸ
ᱮᱸ ᱦᱮᱞᱳ
ᱛᱟᱦᱚᱞᱮ ᱦᱮᱸ ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ ᱱᱤᱛᱚᱜ ᱫᱚ?
ᱱᱤᱭᱟᱹ ᱜᱷᱟᱹᱲᱤ ᱫᱚ ᱦᱚᱜ ᱚᱭ ᱚᱲᱟᱜ ᱨᱮᱜᱮ ᱢᱮᱱᱟᱜ ᱟᱠᱟᱫᱤᱧᱟ᱾ ᱟᱨ ᱟᱯᱮ ᱫᱚ?
ᱟᱞᱮ ᱫᱚ ᱵᱚᱞᱛᱮ ᱱᱚᱜᱼᱚᱭ ᱱᱤᱛᱚᱜ ᱫᱟᱠᱟ ᱡᱚᱢ ᱵᱟᱲᱟ ᱦᱩᱭᱱᱟ ᱫᱟᱠᱟ ᱡᱚᱢ ᱵᱟᱲᱟ ᱠᱟᱛᱮ ᱦᱚᱸᱜ-ᱚᱭ ᱫᱩᱲᱩᱵ ᱧᱚᱜ ᱦᱩᱭ ᱠᱟᱱᱟ ᱟᱨᱚ ᱫᱚᱢᱮ ᱡᱳᱨ ᱥᱮᱨᱢᱟ ᱫᱟᱜ ᱮ ᱡᱟᱹᱲᱤᱭᱮᱫᱟ ᱵᱟᱭᱨᱮ ᱥᱮᱫ ᱫᱚ᱾
ᱟᱞᱮᱥᱮᱫ ᱢᱟ ᱛᱮᱦᱮᱧ ᱫᱚ ᱥᱮᱛᱟᱜ ᱠᱷᱚᱱᱟᱜ ᱫᱚ ᱵᱟᱭ ᱡᱟᱹᱲᱤ ᱟᱠᱟᱫᱟ ᱢᱟᱱᱮ ᱦᱚᱞᱟ ᱦᱟᱹᱵᱤᱡ ᱫᱚ ᱡᱚᱨᱚᱭᱮᱫ ᱛᱟᱦᱮᱸᱱ ᱜᱮᱭᱟᱭ ᱥᱮ ᱫᱟᱜ ᱫᱚ ᱟᱨ ᱛᱮᱦᱤᱧ ᱫᱚ ᱫᱟᱜ ᱫᱚ ᱵᱟᱭ ᱫᱟᱜ ᱟᱠᱟᱫᱟ ᱠᱤᱱᱛᱩ ᱢᱟᱱᱮ ᱥᱤᱛᱩᱝ ᱦᱚᱸ ᱵᱟᱹᱱᱩᱜ ᱟᱠᱟᱜᱼᱟ᱾ ᱛᱚ ᱯᱨᱚᱪᱩᱨ ᱜᱚᱨᱚᱢ ᱠᱟᱱᱟ᱾ ᱱᱚᱝᱠᱟᱱ ᱫᱚ
ᱚ ᱢᱟᱱᱮ ᱜᱷᱩᱱᱥᱟᱹᱱᱤ ᱜᱷᱩᱱᱥᱟᱹᱱᱤ ᱞᱮᱠᱟ ᱟᱨᱠᱤ ᱡᱟᱦᱟᱸ ᱚᱱᱮ ᱨᱤᱢᱤᱞ ᱨᱤᱢᱤᱞ ᱵᱷᱟᱵ ᱠᱤᱱᱛᱩ ᱫᱟᱜ ᱵᱟᱹᱱᱩᱜᱼᱟ᱾
ᱮᱸ ᱦᱮᱸ ᱦᱮᱸ ᱚᱱᱠᱟ ᱜᱮ᱾
ᱦᱮᱸ ᱵᱟᱝ ᱠᱤᱱᱛᱩ ᱟᱞᱮ ᱚᱱᱛᱮ ᱫᱚᱧ ᱧᱮᱞ ᱮᱫᱟ ᱢᱚᱴᱟᱢᱩᱴᱤ ᱢᱤᱫ ᱥᱚᱯᱛᱟᱦᱚ ᱫᱷᱚᱨᱮ ᱚᱱᱠᱟ ᱢᱟᱱᱮ ᱞᱟᱜᱟᱛᱟᱨ ᱜᱮ ᱫᱟᱜ ᱤᱫᱤᱭᱮᱫᱟ ᱟᱫᱚ ᱮᱢᱚᱱ ᱮ ᱫᱟᱜ ᱫᱟ ᱱᱚᱣᱟ ᱫᱚ ᱡᱷᱤᱯᱤᱨ ᱧᱚᱜ ᱟᱨ ᱱᱟᱥᱮ ᱠᱟᱹᱴᱤᱡ ᱡᱳᱨ ᱛᱮ ᱟᱨᱦᱚᱸᱭ ᱵᱚᱱᱫᱚᱭᱮᱫᱟ ᱟᱫᱚ ᱚᱱᱟ ᱛᱟᱞᱟ ᱛᱮᱦᱚᱸ ᱡᱮ ᱩᱱᱟᱹᱜ ᱡᱮ ᱢᱟᱴ ᱠᱷᱮᱛ ᱨᱮ ᱫᱚᱢᱮ ᱪᱮᱦᱮᱞ ᱪᱮᱯᱮᱞ ᱟᱠᱟᱱᱟ᱾ ᱛᱟ ᱚᱱᱠᱟ ᱫᱚ ᱵᱟᱝ ᱚᱱᱟ ᱠᱷᱟᱹᱛᱤᱨ ᱦᱩᱲᱩ ᱨᱚᱦᱚᱭ ᱠᱚᱦᱚᱸ ᱩᱱᱟᱹᱜ ᱫᱚ ᱵᱟᱞᱮ ᱥᱟᱹᱨᱫᱤ ᱟᱠᱟᱫᱟ᱾
ᱦᱮᱸ ᱦᱮᱸ ᱟᱞᱮ ᱥᱮᱫ ᱦᱚᱸ ᱚᱱᱠᱟ ᱜᱮ ᱱᱚᱜ ᱚᱭ ᱢᱤᱫ ᱥᱚᱯᱛᱟᱦᱚ ᱫᱷᱚᱨᱮ ᱯᱨᱟᱭ ᱚᱱᱠᱟ ᱫᱟᱜ ᱮᱫᱟᱭ ᱚᱞᱯᱚ ᱚᱞᱯᱚ ᱫᱟᱜ ᱮᱫᱟᱭ᱾ ᱢᱟᱱᱮ ᱡᱮ ᱡᱳᱨ ᱥᱟᱹᱦᱤᱡ ᱫᱟᱜ ᱫᱟᱭ ᱵᱷᱟᱜᱤ ᱥᱟᱹᱦᱤᱡ ᱨᱚᱦᱚᱭ ᱱᱚᱝᱠᱟ ᱠᱚᱫᱚ ᱵᱟᱝ ᱳᱭ ᱢᱤᱫ ᱢᱤᱫ ᱴᱟᱝ ᱵᱟᱨᱭᱟ ᱪᱟᱹᱥᱤ ᱫᱚᱠᱚ ᱥᱴᱟᱴ ᱟᱠᱟᱫ ᱜᱮᱭᱟ ᱨᱚᱦᱚᱭ ᱠᱤᱱᱛᱩ ᱟᱹᱰᱤ ᱢᱟᱱᱮ ᱡᱳᱨ ᱡᱚᱵᱚᱥᱛᱤ ᱦᱩᱭᱩᱜ ᱠᱟᱱᱟ ᱥᱟᱹᱨᱫᱤ ᱫᱚ ᱟᱨᱮᱭᱟᱜᱼᱟ᱾
ᱚ ᱦᱩᱸ
ᱚ ᱛᱟᱦᱚᱞᱮ ᱟᱯᱮᱭᱟᱜ ᱫᱚ ᱨᱚᱦᱚᱭ ᱠᱚᱫᱚ ᱥᱴᱟᱴ ᱟᱠᱟᱱᱟ ᱥᱮ ᱟᱹᱣᱨᱤ?
ᱟᱫᱚ ᱨᱚᱦᱚᱭ ᱥᱴᱟᱨᱴ ᱵᱚᱞᱛᱮ ᱱᱮᱜᱼᱮ ᱮᱛᱚᱦᱚᱵ ᱦᱩᱭᱩᱜ ᱠᱟᱱᱟ ᱟᱫᱚ ᱫᱟᱜ ᱦᱚᱸ ᱠᱚᱢ ᱜᱮᱭᱟ ᱟᱫᱚ ᱡᱟᱦᱟᱸ ᱞᱮᱠᱟᱜᱮ ᱟᱨᱠᱤ ᱠᱤ ᱱᱚᱣᱟ ᱵᱟᱹᱭᱦᱟᱹᱲ ᱠᱚᱨᱮᱱᱟᱜ ᱫᱚ ᱚᱱᱠᱟ ᱫᱟᱜ ᱠᱚ ᱟᱨᱮᱡ ᱠᱟᱛᱮᱜ ᱜᱮ ᱨᱚᱦᱚᱭ ᱦᱩᱭᱩᱜ ᱛᱟᱵᱚᱱᱟ ᱠᱟᱹᱡ ᱠᱟᱹᱡ ᱫᱟᱜ ᱟᱠᱟᱱᱟ᱾ ᱟᱨ ᱢᱟᱱᱮ ᱛᱚᱞᱟ ᱠᱚᱦᱚᱸ ᱛᱚ ᱦᱟᱨᱟ ᱧᱚᱜ ᱟᱠᱟᱱᱟ ᱡᱩᱫᱤ ᱱᱚᱝᱠᱟ ᱧᱚᱜ ᱨᱮᱜᱮᱞᱮ ᱨᱚᱦᱚᱭ ᱠᱟᱜ ᱠᱟᱱᱟ ᱪᱮᱫᱟᱜ ᱥᱮ ᱠᱟᱹᱴᱤᱡ ᱨᱚᱦᱚᱭ ᱠᱟᱛᱮ ᱦᱟᱹᱞᱤ ᱧᱚᱜ ᱞᱮᱠᱷᱟᱱ ᱪᱤᱠᱟᱹᱜᱼᱟ ᱵᱟᱱ ᱞᱮ ᱟᱫᱚ ᱞᱮ ᱛᱚᱞᱟ ᱟᱫᱚ ᱵᱟᱱ ᱞᱮ ᱛᱚᱞ ᱞᱮᱠᱷᱟᱱ ᱫᱟᱜ ᱫᱚ ᱪᱮᱛᱟᱱ ᱥᱮᱫ ᱨᱟᱠᱟᱵ ᱦᱤᱡᱩᱜᱼᱟ ᱟᱫᱚ ᱡᱩᱫᱤ ᱚᱝᱠᱟ ᱡᱟᱹᱞᱤ ᱜᱮ ᱛᱟᱦᱮᱸᱱᱟ ᱟᱫᱚ ᱱᱚᱝᱠᱟ ᱫᱟᱜ ᱛᱟᱞᱟᱨᱮ ᱰᱩᱵᱩᱡ ᱠᱟᱛᱮᱫ ᱜᱚᱡ ᱦᱚᱸ ᱜᱚᱡ ᱫᱟᱲᱮᱭᱟᱜᱼᱟ ᱟᱨᱠᱤ ᱟᱫᱚ ᱡᱩᱫᱤ ᱠᱮᱴᱮᱡ ᱧᱚᱜ ᱛᱟᱦᱮᱸᱱᱟ ᱫᱟᱜ ᱛᱮ ᱰᱩᱵᱩᱡ ᱠᱚᱜ ᱨᱮᱦᱚᱸ ᱢᱤᱫ ᱫᱤᱱ ᱵᱟᱨ ᱥᱤᱧ ᱵᱟᱭ ᱪᱤᱠᱟᱹᱜᱼᱟ
ᱚ ᱟᱞᱮ ᱥᱮᱫ ᱫᱚ ᱢᱤᱫ ᱵᱟᱨ ᱫᱚ ᱨᱚᱦᱚᱭ ᱠᱚ ᱥᱴᱟᱴ ᱟᱠᱟᱟᱜᱼᱟ ᱟᱨ ᱟᱞᱮ ᱫᱚ ᱚᱱᱠᱟ ᱢᱟᱱᱮ ᱠᱳᱱᱳ ᱠᱮᱱᱮᱞ ᱟᱥ ᱥᱟᱵᱢᱟᱨᱥᱟᱞ ᱱᱚᱣᱟ ᱫᱚ ᱢᱟᱱᱮ ᱱᱚᱣᱟ ᱥᱩᱵᱤᱫᱷᱟ ᱫᱚ ᱵᱟᱹᱱᱩᱜ ᱟᱠᱟᱫ ᱛᱟᱞᱮᱭᱟ ᱡᱟᱜᱮ ᱥᱮᱨᱢᱟ ᱫᱟᱜ ᱮ ᱡᱟᱹᱲᱤᱭᱤᱭᱟ ᱱᱚᱣᱟ ᱛᱮᱜᱮ ᱨᱚᱦᱚᱭ ᱟᱨ ᱥᱮᱨᱢᱟ ᱫᱟᱜ ᱵᱟᱭ ᱡᱟᱹᱲᱤ ᱞᱮᱠᱷᱟᱱ ᱨᱚᱦᱚᱭ ᱦᱚᱸ ᱵᱷᱟᱜᱤ ᱵᱟᱝ ᱦᱩᱭᱩᱜᱼᱟ ᱟᱨ ᱚᱜᱚᱭ ᱱᱤᱛᱚᱜ ᱦᱚᱸ ᱡᱮ ᱟᱞᱮᱫᱚ ᱱᱚᱛᱮ ᱢᱟ ᱵᱮᱥᱤᱨ ᱵᱷᱟᱜᱽ ᱜᱮ ᱟᱹᱣᱨᱤ ᱞᱮ ᱨᱚᱦᱚᱭᱟ ᱾
ᱱᱚᱝᱠᱟ
ᱚ ᱟᱪᱪᱷᱟ ᱪᱟᱥ ᱢᱟᱥ ᱪᱟᱥ ᱟᱵᱟᱫᱽ ᱠᱚ ᱤᱫᱤ ᱠᱟᱛᱮ ᱜᱮᱞᱟᱝ ᱜᱟᱯᱟᱞᱢᱟᱨᱟᱜ ᱟᱠᱟᱱᱟ ᱾ ᱟᱪᱪᱷᱟ ᱟᱨ ᱦᱚᱸ ᱟᱠᱟ ᱴᱚᱯᱤᱠ ᱠᱟᱛᱮ ᱞᱟᱝ ᱜᱟᱯᱟᱞᱢᱟᱨᱟᱣ ᱞᱮᱠᱷᱟᱱ ᱱᱟᱯᱟᱭ ᱠᱚᱜ-ᱟ᱾
ᱮ ᱤᱧᱟᱹᱜ ᱢᱚᱱᱮ ᱞᱟ. ᱭ ᱟᱭ ᱡᱮ ᱱᱚᱜᱼᱚᱭ ᱡᱮ ᱟᱵᱚ ᱡᱮᱢᱚᱱ ᱱᱚᱜᱼᱚᱭ ᱱᱤᱛᱚᱜ ᱱᱤᱛᱚᱜ ᱫᱚ ᱡᱮᱢᱚᱱ ᱟᱥᱟᱲ ᱵᱚᱸᱜᱟ ᱥᱮᱱᱚᱜ ᱠᱟᱱᱟ ᱾ ᱟᱥᱟᱲ ᱵᱚᱸᱜᱟ ᱨᱮ ᱱᱚᱜ-ᱚᱭ ᱟᱥᱟᱲ ᱵᱚᱸᱜᱟ ᱵᱚᱞᱚᱭᱮᱱ ᱨᱮᱦᱚᱸ ᱡᱮᱢᱚᱱ ᱫᱟᱜ ᱵᱟᱭ ᱡᱟᱹᱲᱤ ᱱᱚᱜ-ᱚᱭ ᱫᱟᱜ ᱮ ᱡᱟᱹᱨᱤᱫᱟ ᱚᱞᱯᱚ ᱚᱞᱯᱚ ᱵᱟᱝ ᱡᱮ ᱟᱹᱰᱤ ᱞᱚᱜᱚᱱ ᱵᱚᱱ ᱨᱚᱦᱚᱭ ᱫᱟᱲᱮᱭᱟᱜ ᱠᱟᱱᱟ ᱵᱟᱝ ᱪᱟᱨᱟ ᱜᱤᱰᱤ ᱴᱟᱭᱤᱢ ᱨᱮ ᱵᱷᱟᱜᱤ ᱴᱷᱤᱠᱮ ᱫᱟᱜ ᱟᱠᱟᱫ ᱵᱚᱱᱟ ᱪᱟᱨᱟ ᱜᱤᱰᱤ ᱴᱟᱭᱤᱢ ᱨᱮ ᱦᱚᱛᱚ ᱱᱚᱜᱼᱚᱭ ᱡᱮᱢᱚᱱᱮ ᱫᱟᱜ ᱠᱮᱫᱟᱭ ᱚᱠᱟ ᱫᱚ ᱫᱟᱜ ᱢᱟᱱᱮ ᱫᱟᱜ ᱠᱮᱫᱟᱭ ᱱᱚᱝᱠᱟᱱᱟᱜ ᱴᱟᱭᱤᱢ ᱨᱮ ᱡᱮ ᱵᱷᱟᱜᱮ ᱴᱷᱤᱠ ᱛᱮ ᱵᱟᱝ ᱪᱟᱨᱟ ᱜᱤᱰᱤ ᱦᱚᱸ ᱜᱟᱱ ᱟᱠᱟᱱᱟ ᱟᱨ ᱱᱤᱛᱚᱜ ᱦᱚᱸ ᱡᱮᱢᱚᱱ ᱱᱚᱜᱚᱭ ᱟᱥᱟᱲ ᱵᱚᱸᱜᱟ ᱯᱟᱲᱟᱣ ᱟᱠᱟᱱᱟ ᱾ ᱠᱚᱴᱟ ᱫᱤᱱ ᱫᱤᱱ ᱟᱜᱮ ᱵᱚᱞᱛᱮ ᱫᱚ ᱡᱮᱢᱚᱱ ᱱᱚᱜ-ᱚᱭ ᱯᱩᱱ ᱢᱚᱬᱮ ᱥᱮᱨᱢᱟ ᱞᱟᱦᱟ ᱡᱮᱢᱚᱱ ᱟᱥᱟᱲ ᱵᱚᱸᱜᱟ ᱯᱟᱲᱟᱣ ᱞᱮᱱᱠᱷᱟᱱ ᱜᱮ ᱢᱤᱫᱴᱟᱝ ᱵᱷᱟᱜᱤ ᱫᱟᱜ ᱮ ᱡᱚᱨᱚᱭ ᱛᱟᱦᱮᱱᱟ ᱟᱥᱟᱲ ᱵᱚᱸᱜᱟ ᱞᱮᱠᱟ ᱡᱷᱚᱢ ᱡᱷᱚᱢ ᱟᱛᱮᱫ ᱫᱟᱜ ᱥᱮ ᱱᱚᱣᱟ ᱫᱟᱜ ᱯᱚᱨ ᱜᱮ ᱨᱚᱦᱚᱭ ᱜᱟᱱᱚᱜᱼᱟ ᱾ ᱠᱤᱱᱛᱩ ᱱᱮᱛᱟᱨᱟᱜ ᱢᱤᱫᱴᱟᱝ ᱚᱭᱮᱫᱟᱨ ᱦᱩᱭ ᱠᱟᱱᱟ ᱡᱮ ᱵᱟᱝ ᱢᱟᱱᱮ ᱫᱟᱜ ᱫᱟᱭ ᱱᱚᱣᱟ ᱱᱮᱭᱟᱢ ᱥᱟᱲᱟᱣ ᱞᱮᱠᱟ ᱞᱟᱹᱭ ᱜᱟᱱᱚᱜᱼᱟ ᱫᱟᱜ ᱫᱟᱭ ᱡᱮ ᱵᱷᱟᱜᱮ ᱴᱷᱤᱠ ᱱᱚᱜᱼᱚᱭ ᱫᱟᱜ ᱟᱛᱮᱜ ᱱᱚᱣᱟ ᱟᱛᱮ ᱨᱚᱦᱚᱭ ᱫᱚ ᱵᱟᱝ ᱜᱟᱱᱚᱜ ᱠᱟᱱᱟ ᱱᱚᱜᱼᱚᱭ ᱡᱮᱱᱚ ᱚᱭᱮᱫᱟᱨ ᱨᱮᱱᱟᱜ ᱪᱮᱧᱡᱽ ᱦᱮᱡ ᱟᱠᱟᱱᱟ ᱟᱢ ᱢᱟᱱᱮ ᱟᱹᱵᱤᱱ ᱱᱚᱣᱟ ᱫᱤᱭᱮ ᱪᱮᱫ ᱵᱤᱱ ᱞᱟᱹᱭᱟ ᱥᱮ ᱚᱠᱚᱭᱟᱜ ᱫᱳᱥ ᱵᱤᱱ ᱞᱟᱹᱭᱟ ᱱᱚᱣᱟ
ᱟᱫᱚ ᱦᱚᱸᱜᱼᱚᱭ ᱡᱮ ᱟᱵᱚᱣᱟᱜ ᱩᱱ ᱢᱟᱨᱟᱝ ᱮ ᱢᱟᱱᱮ ᱪᱮᱫ ᱤᱧ ᱞᱟᱹᱭᱟ ᱦᱟᱹᱨᱭᱟᱹᱲ ᱜᱮ ᱱᱚᱣᱟ ᱫᱷᱟᱹᱨᱛᱤ ᱯᱩᱨᱤ ᱨᱮ ᱢᱮᱱᱟᱜ ᱵᱚᱱ ᱡᱤᱵᱽᱡᱤᱭᱟᱹᱞᱤ ᱥᱟᱱᱟᱢ ᱠᱚ ᱥᱟᱶᱛᱮ ᱟᱵᱚ ᱵᱟᱧᱪᱟᱣ ᱢᱮᱱᱟᱜ ᱵᱚᱱᱟ ᱟᱵᱚ ᱯᱚᱨᱤᱵᱮᱥ ᱛᱟᱞᱟ ᱨᱮ ᱯᱚᱨᱤᱵᱮᱥ ᱨᱮ ᱟᱭᱢᱟ ᱠᱤᱪᱷᱩ ᱢᱮᱱᱟᱜᱼᱟ ᱯᱚᱨᱤᱵᱮᱥ ᱨᱮ ᱢᱮᱱᱟᱜᱼᱟ ᱟᱵᱚ ᱢᱟᱹᱱᱢᱤ ᱵᱟᱧᱪᱟᱣ ᱠᱚᱨᱛᱮ ᱜᱮᱞᱮ ᱢᱮᱱᱟᱜᱼᱟ ᱦᱚᱭ ᱫᱚᱨᱠᱟᱨᱟ ᱢᱟᱱᱮ ᱦᱚᱭ ᱫᱚᱨᱠᱟᱨ ᱟᱨ ᱜᱮᱭᱟ ᱛᱟᱯᱚᱨ ᱫᱟᱨᱮ ᱱᱟᱹᱲᱤ ᱵᱤᱨ ᱵᱩᱨᱩ ᱥᱟᱱᱟᱢ ᱟᱜ ᱮᱯᱮ ᱢᱟᱱᱮ ᱢᱟᱱᱮ ᱮᱠᱮ ᱩᱯᱚᱨ ᱥᱟᱶ ᱢᱤᱫᱴᱟᱝ ᱥᱟᱹᱭᱜᱟᱹᱭ ᱡᱚᱯᱲᱟᱣ ᱠᱟᱛᱮ ᱢᱮᱱᱟᱜ ᱛᱟᱵᱚᱱᱟ ᱢᱮᱱᱠᱷᱟᱱ ᱧᱮᱞᱚᱜ ᱠᱟᱱᱟ ᱦᱮᱸᱟᱵᱚ ᱱᱚᱣᱟ ᱫᱤᱥᱚᱢ ᱠᱚᱨᱮ ᱡᱚᱠᱷᱚᱱ ᱠᱷᱚᱱᱜᱮ ᱟᱵᱚᱣᱟᱜ ᱢᱤᱫᱴᱟᱝ ᱫᱤᱥᱚᱢ ᱩᱱᱱᱚᱛᱤ ᱥᱮᱫ ᱵᱚᱱ ᱪᱟᱞᱟᱜ ᱠᱟᱱᱟ ᱟᱫᱚ ᱢᱮᱱᱠᱷᱟᱱ ᱦᱮᱸ ᱵᱤᱨ ᱵᱩᱨᱩ ᱩᱡᱟᱹᱲ ᱠᱟᱛᱮ ᱜᱮ ᱯᱳᱭᱞᱳ ᱩᱱᱱᱚᱛᱤ ᱨᱮᱱᱟᱜ ᱫᱚᱠᱚ ᱪᱮᱥᱴᱟ ᱟᱠᱟᱫᱟ ᱠᱟᱨᱚᱱ ᱧᱮᱞ ᱦᱩᱭ ᱟᱠᱟᱱᱟ ᱡᱩᱫᱤ ᱟᱵᱚ ᱱᱟᱜᱟᱢ ᱥᱟᱠᱟᱢ ᱥᱮᱫ ᱮᱢ ᱠᱚᱭᱚᱜ ᱞᱮᱠᱷᱟᱱ ᱵᱩᱡᱷᱟᱹᱜᱼᱟ ᱡᱮ ᱡᱚᱠᱷᱚᱱ ᱠᱷᱚᱱ ᱟᱵᱚ ᱫᱤᱥᱚᱢ ᱛᱟᱞᱟᱨᱮ ᱨᱮᱞ ᱠᱚ ᱰᱟᱦᱟᱨ ᱠᱚ ᱛᱮᱭᱟᱨ ᱟᱵᱚᱱ ᱠᱟᱱᱟ ᱟᱹᱰᱤ ᱟᱭᱢᱟ ᱱᱚᱣᱟ ᱵᱤᱨ ᱨᱮᱱᱟᱜ ᱫᱟᱨᱮ ᱵᱩᱨᱩ ᱱᱟᱹᱲᱤ ᱠᱚ ᱢᱟᱜᱽ ᱠᱟᱫᱟ ᱢᱟᱱᱮ ᱱᱚᱝᱠᱟᱱ ᱮ ᱱᱟᱜᱟᱢ ᱥᱟᱠᱟᱢ ᱨᱮ ᱮᱠᱷᱚᱱᱳ ᱠᱷᱚᱛᱟ ᱢᱮᱱᱟᱜᱼᱟ ᱢᱮᱱᱠᱷᱟᱱ ᱱᱚᱜᱼᱭ ᱡᱮ ᱯᱤᱵᱚᱨᱛᱚᱱ ᱱᱚᱜᱼᱚᱭ ᱡᱮ ᱢᱤᱫᱴᱟᱝ ᱡᱚᱠᱷᱚᱱ ᱵᱤᱨ ᱨᱮᱱᱟᱜ ᱫᱟᱨᱮ ᱢᱟᱜᱽ ᱫᱟ ᱥᱟᱶᱛᱮ ᱫᱷᱟᱹᱨᱛᱤ ᱛᱟᱞᱟᱨᱮ ᱩᱱᱟᱹᱜ ᱡᱟᱱᱵᱟᱦᱚᱱ ᱫᱷᱩᱣᱟᱹ ᱛᱮ ᱡᱟᱦᱟᱨᱮ ᱯᱚᱨᱤᱵᱮᱥ ᱨᱮᱱᱟᱜ ᱯᱷᱟᱨ ᱥᱟᱝ ᱢᱟ ᱵᱚᱱ ᱵᱟᱹᱲᱤᱡ ᱫᱟᱜ ᱚᱱᱟ ᱠᱷᱟᱹᱛᱤᱨ ᱤᱧᱟᱹᱜ ᱢᱚᱱᱮ ᱟᱹᱰᱤ ᱜᱮ ᱯᱚᱨᱤᱵᱮᱥ ᱪᱮᱛᱟᱱᱨᱮ ᱯᱨᱚᱵᱷᱟᱵᱽ ᱯᱟᱲᱟᱣ ᱠᱟᱱᱟ ᱡᱟᱦᱟᱸ ᱛᱟᱞᱟ ᱛᱮᱫᱚ ᱟᱡ ᱯᱚᱨᱤᱵᱮᱥ ᱦᱚᱸ ᱨᱤᱛᱩ ᱞᱮᱠᱟᱛᱮ ᱫᱟᱜ ᱡᱟᱹᱲᱤ ᱠᱚ ᱵᱟᱝ ᱦᱩᱭᱩᱜ ᱠᱟᱱᱟ ᱡᱟᱦᱟᱸ ᱛᱟᱞᱟᱛᱮ ᱢᱤᱫᱴᱟᱝ ᱟᱹᱰᱤ ᱢᱤᱫᱴᱟᱝ ᱯᱚᱨᱤᱵᱮᱥ ᱯᱟᱞᱴᱟᱣ ᱫᱚ ᱟᱹᱨᱩ ᱯᱷᱮᱨᱟᱣ ᱫᱚ ᱢᱤᱫᱴᱟᱝ ᱵᱚᱛᱚᱨᱟᱱᱟᱜ ᱞᱮᱠᱟᱜᱮ ᱤᱧᱫᱩᱧ ᱟᱹᱭᱠᱟᱹᱣᱫᱟ
ᱦᱮᱸ ᱱᱚᱝᱠᱟ ᱜᱮ ᱟᱹᱞᱤᱧᱟᱜ ᱦᱚᱸ ᱥᱮ ᱤᱧᱟᱹᱜ ᱦᱚᱸ ᱢᱟᱱᱮ ᱤᱧᱟᱹᱜ ᱦᱩᱫᱤᱥ ᱦᱚᱸ ᱱᱚᱝᱠᱟ ᱜᱮ ᱟᱨ ᱱᱚᱜᱼᱚᱭ ᱡᱮ ᱱᱩᱱᱟᱹᱜ ᱠᱤᱪᱷᱩ ᱟᱨ ᱵᱤᱥᱮᱥ ᱠᱟᱭᱛᱮ ᱱᱚᱜᱼᱚᱭ ᱡᱮᱱᱚ ᱠᱚᱞᱠᱟᱨᱠᱷᱟᱱᱟ ᱦᱳᱭᱳᱜ ᱠᱟᱱᱟ ᱱᱚᱣᱟ ᱮᱠ ᱯᱳᱭᱞᱳ ᱨᱮᱫᱚ ᱦᱳᱭᱳᱜ ᱠᱟᱱᱟ ᱟᱣ ᱩᱢ ᱟ-ᱫᱟᱲᱮ ᱱᱟᱲᱤ ᱾ ᱢᱟᱜ ᱠᱟᱛᱮᱜ ᱜᱮ ᱢᱤᱫᱴᱟᱝ ᱢᱟᱨᱟᱝ ᱩᱛᱟᱹᱨ ᱡᱟᱭᱜᱟ ᱨᱮ ᱠᱤ ᱛᱚ ᱢᱤᱫᱴᱟᱝ ᱠᱚᱞᱠᱟᱨᱠᱷᱟᱱᱟ ᱫᱚ ᱵᱮᱱᱟᱜ ᱠᱟᱱᱟ ᱱᱚᱣᱟ ᱫᱤᱠ ᱛᱷᱤᱠᱟᱹᱲ ᱠᱟᱨᱠᱷᱟᱱᱟ ᱨᱮ ᱡᱮᱦᱮᱛᱩ ᱟᱵᱚ ᱵᱷᱟᱹᱜᱤ ᱛᱮᱜᱮ ᱵᱚᱱ ᱧᱟᱢ ᱮᱫᱟ ᱡᱮᱢᱚᱱ ᱟᱹᱰᱤ ᱠᱤᱪᱷᱩ ᱥᱩᱵᱤᱫᱷᱟ ᱵᱚᱱ ᱧᱟᱢ ᱮᱫᱟ ᱚᱸᱰᱮ ᱠᱷᱚᱱᱟᱜ ᱠᱤᱱᱛᱩ ᱛᱮᱢᱚᱱ ᱦᱚᱸ ᱚᱥᱩᱵᱤᱫᱟ ᱦᱩᱭᱩᱜ ᱠᱟᱱ ᱛᱟᱵᱚᱱᱟ ᱟᱵᱚᱣᱟᱜ ᱱᱚᱣᱟ ᱚᱭᱮᱫᱟ ᱨᱮᱱᱟᱜ ᱡᱚᱢᱚᱱ ᱚᱱᱟ ᱨᱮᱱᱟᱜ ᱡᱟᱦᱟᱸ ᱛᱤᱱᱟᱹᱣ ᱢᱟᱱᱮ ᱚᱱᱟ ᱫᱷᱩᱣᱟᱹ ᱦᱤᱡᱩᱜ ᱠᱟᱱᱟ ᱱᱚᱣᱟ ᱫᱚ ᱡᱷᱚᱛᱚ ᱚᱭᱮᱫᱟᱨ ᱥᱟᱛᱮ ᱢᱮᱥᱟᱜ ᱠᱟᱱᱟ ᱚᱱᱟ ᱨᱮᱱᱟᱜ ᱦᱚᱸᱧ ᱢᱚᱱᱮ ᱞᱮᱭᱟ ᱡᱮ ᱱᱚᱜᱼᱚᱭ ᱱᱤᱛᱚᱜ ᱵᱟᱝ ᱫᱟᱜ ᱡᱟᱹᱲᱤ ᱨᱮᱱᱟᱜ ᱦᱚᱸ ᱢᱤᱫᱴᱟᱝ ᱤᱯᱷᱮᱠᱴ ᱠᱟᱱᱟ ᱥᱮ ᱥᱤᱛᱩᱝ ᱥᱩᱚᱢᱚᱭ ᱦᱚᱸ ᱱᱚᱜᱼᱚᱭ ᱡᱮ ᱠᱚᱴᱟ ᱵᱚᱪᱷᱚᱨ ᱟᱹᱰᱤ ᱡᱟᱹᱥᱛᱤ ᱥᱤᱛᱩᱝ ᱫᱟᱭ ᱥᱮ ᱟᱹᱰᱤ ᱩᱫᱽᱜᱟᱹᱨ ᱠᱟᱱᱟ
ᱦᱮᱸ ᱢᱟᱱᱮ ᱡᱟᱦᱟᱸᱢ ᱞᱟᱹᱭ ᱛᱷᱤ ᱢᱮᱱᱠᱷᱟᱱ ᱱᱚᱜᱼᱚᱭ ᱡᱮ ᱤᱧᱫᱩᱧ ᱞᱟᱹᱭᱟ ᱠᱚᱞᱠᱟᱨᱠᱷᱟᱱᱟ ᱠᱚ ᱵᱮᱱᱟᱜ ᱠᱟᱱᱟ ᱤᱧᱟᱹᱜ ᱫᱚ ᱚᱱᱠᱟ ᱫᱚ ᱢᱚᱱᱮ ᱵᱟᱭ ᱞᱟᱹᱭ ᱛᱤᱧᱟᱹ ᱡᱮ ᱢᱤᱫᱴᱟᱝ ᱡᱟᱦᱟᱸ ᱡᱤᱱᱤᱥ ᱯᱨᱚᱜᱤᱛ ᱨᱮᱱᱟᱜ ᱥᱚᱢᱯᱚᱫ ᱱᱚᱥᱴᱚ ᱠᱟᱛᱮ ᱫᱷᱟᱥᱟᱣ ᱠᱟᱛᱮ ᱵᱚᱱ ᱩᱛᱱᱟᱹᱜ ᱢᱟ ᱢᱮᱱᱠᱷᱟᱱ ᱟᱵᱚ ᱫᱚ ᱩᱛᱱᱟᱹᱣ ᱜᱟᱱᱚᱜᱼᱟ ᱡᱟᱦᱟᱸ ᱛᱟᱞᱮ ᱫᱚ ᱯᱚᱨᱠᱩᱨᱛᱤ ᱵᱟᱧᱪᱟᱜᱼᱟ ᱚᱱᱟ ᱥᱟᱶ ᱛᱮᱜᱮ ᱟᱵᱚ ᱵᱚᱱ ᱩᱛᱱᱟᱹᱜᱼᱟ ᱡᱮᱢᱚᱱ ᱠᱚᱞ ᱠᱟᱨᱠᱷᱱᱟ ᱡᱟᱦᱟᱸ ᱫᱷᱩᱣᱟᱹᱢ ᱥᱟᱵ ᱨᱟᱠᱟᱵ ᱟᱠᱟᱫᱟ ᱚᱱᱟ ᱫᱚ ᱢᱤᱫᱴᱟᱝ ᱟᱹᱰᱤ ᱵᱤᱥᱟᱠᱛᱚ ᱫᱷᱩᱣᱟᱹ ᱠᱚ ᱜᱮ ᱠᱚ ᱦᱚᱸ ᱟᱲᱟᱜᱟ ᱥᱮ ᱩᱰᱩᱝᱚᱜᱼᱟ ᱢᱮᱱᱠᱷᱟᱱ ᱚᱱᱟ ᱵᱤᱥᱟᱠᱛᱚ ᱫᱷᱩᱣᱟᱹ ᱤᱧᱤᱧ ᱢᱚᱱᱮᱭᱟ ᱯᱨᱚᱠᱤᱛᱚ ᱨᱮ ᱡᱟᱦᱟᱸ ᱦᱩᱭᱩᱜ ᱠᱟᱱᱟ ᱠᱟᱨᱵᱚᱱᱰᱟᱭ-ᱚᱠᱥᱟᱭᱤᱰ ᱫᱟᱨᱮ ᱠᱚ ᱱᱟᱹᱲᱤ ᱠᱚᱭ ᱦᱟᱛᱟᱣ ᱠᱟᱛᱮ ᱟᱵᱚ ᱡᱟᱦᱟᱸ ᱯᱷᱤᱞᱴᱟᱨ ᱛᱟᱞᱟ ᱛᱟᱵᱚᱱ ᱠᱷᱤᱡᱤᱞᱤ ᱚᱱᱟ ᱵᱟᱭ ᱫᱟᱲᱮᱭᱟᱜ ᱠᱟᱱᱟ ᱠᱟᱨᱚᱱ ᱮᱢᱚᱱ ᱜᱮ ᱵᱤᱥᱟᱠᱛᱚᱼᱟ ᱚᱱᱟ ᱠᱷᱟᱴᱤᱞᱫᱟ ᱟᱵᱚ ᱢᱤᱫᱴᱟᱝ ᱵᱟᱹᱲᱤᱡ ᱥᱮᱫ ᱛᱮ ᱪᱟᱞᱟᱜ ᱠᱟᱱᱟ ᱯᱚᱨᱤᱵᱮᱥ ᱢᱟᱱᱮ ᱟᱵᱚᱣᱟᱜ ᱦᱚᱭᱞᱚᱝ ᱠᱚ ᱟᱹᱰᱤ ᱢᱟᱱᱮ ᱪᱮ ᱤᱧ ᱞᱟᱹᱭᱟ ᱵᱟᱹᱲᱤ ᱡᱚᱜ ᱚᱱᱠᱟᱱᱟᱜ ᱢᱤᱫ ᱚᱠᱛᱚ ᱱᱚᱝᱠᱟ ᱦᱤᱡ ᱟᱵᱚ ᱚᱠᱥᱤᱡᱮᱱ ᱜᱮᱭᱟᱱᱮ ᱫᱟᱹᱵᱤ ᱨᱮ ᱜᱚᱜ ᱠᱟᱛᱮ ᱫᱬᱟ ᱵᱟᱲᱟ ᱦᱩᱭᱩᱜ ᱛᱟᱵᱚᱱᱟ
ᱦᱮᱸᱦᱮᱸ ᱮᱠᱫᱚᱢ ᱥᱟᱹᱨᱤ ᱠᱟᱛᱷᱟ ᱜᱮ ᱱᱤᱛᱚᱜ ᱡᱩᱫᱤ ᱟᱵᱚ ᱱᱚᱣᱟ ᱡᱤᱱᱤᱥ ᱵᱟᱵᱚᱱ ᱵᱩᱡ ᱫᱟᱲᱮᱭᱟᱜᱼᱟ ᱥᱮ ᱟᱵᱚ ᱵᱟᱵᱚᱱ ᱥᱩᱫᱷᱨᱟᱹᱜᱼᱟ ᱱᱚᱭ ᱡᱮ ᱱᱩᱱᱟᱹᱜ ᱫᱟᱨᱮ ᱱᱟᱹᱲᱤ ᱵᱚᱱ ᱢᱟᱱᱮ ᱫᱟᱨᱮ ᱠᱚᱵᱚᱱ ᱜᱮᱫ ᱮᱼᱟ ᱥᱮ ᱱᱚᱜᱼᱚᱭ ᱱᱩᱱᱟᱹᱜ ᱟᱹᱰᱤ ᱡᱟᱹᱥᱛᱤ ᱡᱮᱢᱚᱱ ᱱᱚᱜᱼᱚᱭ ᱱᱩᱱᱟᱹᱣ ᱢᱟᱱᱮ ᱠᱚᱞᱠᱟᱨᱠᱷᱟᱱᱟ ᱱᱚᱣᱟ ᱦᱚᱸ ᱟᱨ ᱡᱚᱢᱚᱱ ᱱᱚᱜᱼᱚᱭ ᱡᱟᱱᱵᱟᱦᱚᱱ ᱤᱫᱤ ᱠᱟᱛᱮ ᱦᱚᱸ ᱢᱚᱴᱚᱨ ᱥᱟᱭᱠᱮᱞ ᱥᱮ ᱟᱹᱰᱤ ᱠᱤᱪᱷᱩ ᱠᱟᱱᱟ ᱡᱟᱦᱟᱸ ᱵᱚᱱ ᱵᱮᱵᱚᱦᱟᱨ ᱮᱫᱟ ᱱᱤᱛᱚᱜ ᱱᱚᱣᱟ ᱠᱷᱚᱱᱟᱜ ᱦᱚᱸ ᱛᱚ ᱢᱤᱫᱴᱟᱝ ᱟᱹᱰᱤ ᱢᱤᱫᱴᱟᱣ ᱡᱟᱦᱟᱸ ᱱᱚᱣᱟ ᱠᱚᱨᱮᱱᱟᱜ ᱠᱷᱚᱱᱟᱜ ᱫᱩᱸᱦᱟᱹᱣ ᱩᱰᱩᱠᱚᱜ ᱠᱟᱱᱟ ᱱᱚᱣᱟ ᱦᱚᱸ ᱢᱤᱫᱴᱟᱝ ᱯᱚᱨᱤᱵᱮᱥ ᱱᱤᱭᱟᱹ ᱢᱟᱱᱮ ᱞᱟᱹᱜᱤᱫ ᱟᱹᱰᱤ ᱜᱮ ᱢᱤᱫᱴᱟᱝ ᱠᱷᱟᱨᱟᱯ ᱫᱤᱠ ᱠᱟᱱᱟ ᱡᱟᱦᱟᱸ ᱫᱚ ᱤᱧ ᱤᱧᱟᱹᱜ ᱢᱚᱱᱮ ᱫᱚᱭ ᱞᱟᱹᱭᱟ ᱡᱮ ᱱᱚᱜᱼᱚᱭ ᱟᱵᱚ ᱢᱟᱱᱮ ᱯᱚᱨᱤᱵᱮᱥ ᱛᱚ ᱟᱵᱚ ᱵᱷᱟᱹᱜᱤ ᱵᱚᱱ ᱫᱚᱦᱚᱭᱮᱭᱟ ᱩᱱᱤ ᱟᱵᱚ ᱚᱱᱟ ᱜᱮ ᱢᱟᱱᱮ ᱜᱷᱩᱨᱮ ᱮᱢᱟ ᱵᱚᱱᱟᱭ ᱡᱟᱦᱟᱸ ᱫᱚ ᱟᱵᱚ ᱡᱩᱫᱤ ᱵᱷᱟᱜᱤ ᱵᱚᱱ ᱵᱮᱵᱚᱦᱟᱨᱟ ᱟᱡ ᱥᱟᱶᱛᱮ ᱟᱡ ᱦᱚᱸ ᱵᱷᱟᱜᱤ ᱜᱮ ᱟᱨ ᱟᱵᱚ ᱡᱩᱚᱫᱤ ᱵᱟᱹᱲᱤᱡ ᱢᱤᱫᱴᱟᱝ ᱠᱷᱟᱨᱟᱯ ᱵᱚᱱ ᱤᱫᱤᱭᱟ ᱥᱮ ᱠᱷᱟᱨᱟᱯ ᱫᱤᱠ ᱫᱤᱜᱤᱭᱟ ᱵᱚᱱ ᱤᱫᱤᱭᱟ ᱛᱟᱦᱚᱞᱮ ᱟᱭᱦᱳ ᱟᱭᱦᱳ ᱠᱷᱟᱨᱯ ᱫᱤᱠ ᱫᱤᱜᱤ ᱜᱮ ᱮᱢᱟ ᱵᱚᱱᱟᱭ᱾
ᱦᱮᱸ ᱢᱟᱱᱮ ᱧᱮᱞᱚᱜ ᱠᱟᱱᱟ ᱱᱚᱣᱟ ᱟᱵᱚ ᱱᱚᱝᱠᱟ ᱫᱟᱨᱮ ᱱᱟᱹᱲᱤ ᱠᱚ ᱢᱟᱜ ᱠᱷᱟᱹᱛᱤᱨ ᱜᱮ ᱡᱟᱦᱟᱸ ᱚᱱᱚᱫᱚᱞ ᱧᱮᱞᱚᱜ ᱠᱟᱱᱟ ᱟᱹᱰᱤ ᱴᱷᱤᱠ ᱴᱮ ᱯᱟᱲᱟ ᱱᱚᱜᱼᱚᱭ ᱫᱤᱥᱚᱢ ᱛᱟᱞᱟᱨᱮ ᱧᱮᱞᱮᱜᱼᱟ ᱟᱵᱚᱣᱟᱜ ᱱᱚᱣᱟ ᱦᱟᱦᱟᱲᱟ ᱜᱮ ᱫᱷᱟᱹᱨᱛᱤ ᱛᱟᱞᱟᱨᱮ ᱟᱹᱰᱤ ᱟᱹᱰᱤ ᱫᱤᱥᱚᱢ ᱠᱚᱨᱮ ᱫᱚ ᱟᱪᱠᱟᱜᱮ ᱫᱚᱢᱮ ᱥᱤᱛᱩᱝ ᱜᱚᱫᱠᱟᱜ ᱠᱟᱱᱟ ᱢᱟᱱ ᱫᱚ ᱯᱤᱫᱟ ᱚᱱᱟ ᱯᱤᱪ ᱜᱚᱞᱟᱜ ᱠᱟᱱᱟ ᱢᱟᱹᱱᱢᱤ ᱠᱚ ᱫᱟᱜ ᱵᱟᱠᱚ ᱢᱟᱱᱮ ᱫᱟᱜ ᱨᱮ ᱨᱩᱭ ᱠᱟᱫᱟ ᱛᱟᱦᱮᱸ ᱦᱩᱭᱩᱜ ᱠᱟᱱ ᱛᱟᱵᱚᱱᱟ ᱡᱮ ᱫᱟᱜ ᱥᱟᱶᱛᱮ ᱪᱮᱠᱟ ᱠᱩᱞᱟᱨ ᱮᱥᱤ ᱪᱷᱟᱲᱟ ᱵᱟᱧᱪᱟᱣ ᱜᱮ ᱵᱟᱝ ᱜᱟᱱᱚᱜ ᱠᱚᱱ ᱛᱟᱠᱚ ᱥᱟᱶᱛᱚ ᱟᱹᱰᱤ ᱟᱭᱢᱟ ᱠᱚᱨᱮ ᱡᱟᱭᱜᱟ ᱠᱚᱫᱚ ᱧᱮᱞᱚᱜ ᱠᱟᱱᱟ ᱾ ᱢᱟᱱᱮ ᱴᱟᱴᱠᱟ ᱜᱮ ᱫᱟᱜ ᱜᱚᱫ ᱠᱮᱫᱟ ᱠᱚᱴᱟᱭ ᱞᱤᱸᱜᱤ ᱢᱟᱱᱮ ᱞᱤᱸᱜᱤ ᱯᱮᱨᱮᱡ ᱪᱮᱫᱟ ᱵᱩᱨᱱᱟ ᱵᱷᱟᱥᱟᱜ ᱠᱟᱱᱟ ᱢᱟᱱᱮ ᱠᱳᱱᱳ ᱡᱮ ᱢᱤᱫᱴᱟᱝ ᱥᱤᱥᱴᱮᱵᱮᱴᱤᱠ ᱵᱷᱟᱵᱽ ᱛᱮᱫᱚ ᱵᱟᱝ ᱪᱟᱞᱟᱜ ᱚᱱᱟᱛᱮ ᱟᱹᱰᱤ ᱢᱤᱫᱴᱟᱝ ᱯᱚᱨᱤᱵᱮᱥ ᱪᱮᱛᱟᱱ ᱨᱮ ᱮᱢᱚᱱ ᱜᱮ ᱟᱵᱚ ᱢᱤᱫᱴᱟᱝ ᱵᱟᱹᱲᱤᱡ ᱵᱚᱱ ᱵᱮᱵᱚᱦᱟᱨᱫᱟ ᱯᱚᱨᱤᱵᱮᱥ ᱦᱚᱸ ᱟᱵᱚ ᱵᱟᱭ ᱵᱟᱭ ᱵᱟᱭ ᱟᱲᱟᱜ ᱵᱚᱱᱟ ᱟᱵᱚ ᱦᱚᱸ ᱱᱚᱣᱟ ᱢᱤᱫᱴᱟᱝ ᱵᱟᱹᱲᱤᱡ ᱫᱚᱭ ᱟᱵᱚ ᱪᱮᱛᱟᱱ ᱨᱮ ᱢᱤᱫᱴᱟᱝ ᱵᱮᱵᱟᱹᱲᱤᱡ ᱛᱮ ᱠᱟᱹᱢᱤ ᱜᱚᱫ ᱠᱟᱜᱼᱟ ᱥᱮ ᱱᱚᱝᱠᱟ ᱦᱩᱭᱩᱜ ᱠᱟᱱᱟ
ᱦᱮᱸ ᱦᱮᱸ ᱡᱟᱦᱟᱸ ᱫᱚ ᱱᱤᱛᱚᱜ ᱦᱚᱸ ᱦᱚᱜ ᱚᱚᱭ ᱵᱚᱱ ᱧᱮᱞᱮᱼᱟ ᱟᱨ ᱟᱵᱚᱨᱤᱱ ᱱᱚᱜᱼᱚᱭ ᱯᱚᱨᱮ ᱡᱟᱦᱟᱸ ᱥᱮ ᱠᱤᱪᱷᱩ ᱟᱵᱚ ᱯᱚᱨᱮ ᱨᱤᱱ ᱡᱮᱱᱮᱨᱮᱥᱚᱱ ᱡᱟᱦᱟᱸᱭ ᱱᱩᱠᱩ ᱱᱚᱣᱟ ᱡᱤᱱᱤᱥ ᱥᱟᱹᱨᱚ ᱢᱟᱱᱮ ᱟᱹᱰᱤ ᱡᱟᱹᱥ ᱪᱤ ᱠᱟᱭᱛᱮ ᱵᱷᱚᱜᱟᱣ ᱦᱩᱭᱩᱜ ᱛᱟᱠᱚᱣᱟ ᱡᱩᱫᱤ ᱟᱵᱚ ᱱᱤᱛᱚᱜ ᱦᱚᱸ ᱵᱟᱵᱚᱱ ᱥᱩᱫᱷᱨᱟᱹᱜᱼᱟ ᱱᱚᱣᱟ ᱠᱟᱱᱟᱜ ᱜᱮ ᱢᱤᱫᱴᱟᱝ ᱠᱷᱟᱨᱟᱯ ᱫᱤᱠ ᱫᱤᱭᱮ ᱵᱚᱱ ᱞᱟᱦᱟ ᱥᱮᱱᱚᱜᱼᱟ
ᱦᱮᱸ ᱠᱟᱨᱚᱱ ᱮ ᱡᱩᱫᱤᱢ ᱧᱮᱞᱟ ᱱᱚᱸᱰᱮᱧ ᱧᱮᱞ ᱟᱠᱟᱫᱟ ᱟᱞᱮ ᱫᱚ ᱥᱮᱫ ᱫᱚ ᱵᱤᱨ ᱫᱤᱥᱚᱢ ᱠᱟᱱᱟ ᱵᱤᱨ ᱵᱩᱨᱩ ᱫᱚᱵᱚᱱ ᱵᱟᱲᱟᱭᱟ ᱡᱮ ᱢᱟᱜᱽ ᱵᱚᱸᱜᱟ ᱫᱟᱨᱮ ᱥᱟᱠᱟᱢ ᱧᱩᱨᱦᱩᱜᱼᱟ ᱯᱷᱟᱹᱜᱩᱱ ᱵᱚᱸᱜᱟ ᱟᱨᱦᱚᱸ ᱦᱟᱹᱞᱤ ᱦᱟᱹᱲᱭᱟᱹᱲ ᱮᱸ ᱥᱟᱠᱟᱢ ᱛᱮ ᱥᱟᱡᱟᱣ ᱨᱟᱠᱟᱵ ᱢᱮᱱᱠᱷᱟᱱ ᱱᱤᱛᱚᱜ ᱫᱚᱧ ᱧᱮᱞ ᱫᱟ ᱢᱟᱜᱽ ᱵᱚᱸᱜᱟ ᱫᱚ ᱛᱤᱥ ᱦᱚᱸ ᱥᱟᱠᱟᱢ ᱧᱩᱨᱦᱩ ᱫᱚ ᱵᱟᱹᱧ ᱧᱮᱞ ᱟᱠᱟᱫᱟ ᱧᱩᱨᱦᱩᱜ ᱠᱟᱱᱟ ᱯᱷᱟᱹᱜᱩᱱ ᱵᱚᱸᱜᱟ ᱢᱩᱪᱟᱹᱫ ᱥᱮᱫ ᱛᱮ ᱟᱨ ᱥᱟᱜᱮᱱᱚᱜ ᱠᱟᱱᱟ ᱪᱟᱹᱛ ᱵᱟᱹᱭᱥᱟᱹᱠᱷ ᱢᱮᱱᱠᱷᱟᱱ ᱦᱚᱜᱼᱚᱭ ᱡᱮ ᱵᱚᱱᱚᱫᱚᱞ ᱢᱤᱫ ᱚᱠᱛᱚ ᱱᱚᱝᱠᱟ ᱦᱚᱸᱛᱚ ᱞᱟᱹᱭᱼᱟ ᱡᱮ ᱥᱟᱹᱨᱤ ᱜᱮᱠᱤ ᱢᱟᱜᱽ ᱵᱚᱸᱜᱟ ᱨᱮ ᱥᱟᱠᱟᱢ ᱧᱩᱨᱩ ᱠᱚᱜᱼᱟ ᱱᱚᱣᱟ ᱫᱚ ᱢᱤᱫᱴᱟᱱ ᱱᱟᱜᱟᱢ ᱨᱮ ᱥᱮ ᱱᱚᱝᱠᱟ ᱩᱭᱦᱟᱹᱨ ᱨᱮᱜᱮ ᱛᱟᱦᱮᱱᱟ ᱢᱟᱜᱽ ᱵᱚᱸᱜᱟ ᱫᱚ ᱥᱟ ᱠᱟᱢ ᱧᱩᱨᱩᱜᱼᱟ ᱢᱮᱱᱠᱷᱟᱱ ᱵᱟᱥᱛᱚᱵ ᱨᱮᱫᱚ ᱚᱱᱟ ᱵᱟᱝ ᱦᱩᱭᱩᱜ ᱠᱟᱱᱟ ᱱᱤᱛᱚᱜ ᱧᱮᱞᱚᱜ ᱠᱟᱱᱟ ᱾
ᱦᱮᱸ ᱦᱮᱸ ᱮᱠᱫᱚᱢ ᱾ ᱟᱨ ᱡᱮᱢᱚᱱ ᱱᱚᱜᱼᱚᱭ ᱢᱟᱱᱮ ᱥᱤᱛᱩᱝ ᱫᱤᱱ ᱦᱚᱸ ᱡᱮᱢᱚᱱ ᱠᱚᱴᱟ ᱵᱚᱪᱷᱚᱨ ᱞᱟᱦᱟ ᱡᱮᱢᱚᱱ ᱱᱚ ᱤᱱᱟ ᱪᱟᱨ ᱯᱟᱸᱪ ᱵᱚᱪᱷᱚᱨ ᱞᱟᱦᱟ ᱜᱮ ᱪᱟᱨ ᱯᱟᱸᱪ ᱵᱚ ᱪᱮᱫ ᱦᱚᱸ ᱵᱮᱥᱤ ᱞᱟᱹᱭ ᱜᱟᱱᱚᱜᱼᱟ ᱾ ᱫᱩ ᱛᱤᱱ ᱵᱚᱪᱷᱚᱨ ᱞᱟᱦᱟ ᱜᱮ ᱡᱮᱢᱚᱱ ᱢᱤᱫᱴᱟᱝ ᱮᱸ ᱮᱸ ᱢᱤᱫᱴᱟᱝ ᱯᱚᱨᱤᱢᱟᱱ ᱢᱚᱛᱚ ᱥᱮ ᱛᱩᱝ ᱛᱟᱦᱮᱱᱟᱭ ᱪᱮ ᱯᱚᱨᱤᱢᱟᱱ ᱢᱚᱛᱚ ᱢᱤᱫᱴᱟᱝ ᱜᱚᱲᱚᱢ ᱯᱟᱲᱟᱜ ᱛᱟᱦᱮᱱᱟᱭ ᱠᱤᱱᱛᱩ ᱱᱚᱜᱼᱚᱭ ᱡᱮ ᱟᱻ ᱱᱚᱜᱼᱚᱭ ᱵᱟᱨ ᱥᱮᱨᱢᱟ ᱥᱮ ᱯᱮ ᱥᱮᱨᱢᱟ ᱦᱩᱭᱩᱜ ᱠᱟᱱᱟ ᱱᱚᱣᱟ ᱠᱚᱴᱟ ᱫᱤᱱ ᱮᱛᱩᱨ ᱥᱤᱛᱩᱝ ᱠᱟᱱᱟ ᱥᱮ ᱛᱚ ᱜᱚᱨᱚᱢ ᱠᱟᱱᱟ ᱜᱚᱨᱚᱢ ᱫᱤᱱ ᱦᱚᱸ ᱢᱟᱱᱮ ᱵᱟᱝ ᱥᱚᱡᱡᱚ ᱞᱮᱠᱟᱱᱟᱜ ᱢᱤᱫᱴᱟᱱ ᱡᱤᱱᱤᱥ ᱠᱟᱱᱟ ᱱᱚᱣᱟ ᱫᱚ ᱢᱤᱫᱴᱟᱝ ᱡᱮ ᱥᱟᱵᱷᱟᱵᱤᱠ ᱡᱤᱱᱤᱥ ᱱᱚᱣᱟ ᱫᱚ ᱢᱚᱱᱮ ᱦᱩᱭᱩᱜ ᱠᱟᱱᱟ ᱡᱮ ᱥᱟᱵᱷᱟᱵᱤᱠ ᱡᱤᱱᱤᱥ ᱫᱚ ᱵᱟᱝ ᱠᱟᱱᱟ ᱾ ᱡᱟᱦᱟᱸ ᱫᱚ ᱟᱵᱚ ᱵᱚᱱ ᱵᱩᱡ ᱫᱟᱲᱮᱜ ᱠᱟᱱᱟ ᱾
ᱦᱮᱸ ᱦᱮᱸ ᱡᱷᱚᱹᱨᱤ ᱜᱮ ᱢᱤᱫᱴᱟᱝ ᱟᱵᱚ ᱢᱮᱜᱽᱴᱟᱝ ᱚᱜᱼᱚᱭ ᱨᱤᱞᱟᱹ-ᱢᱟᱞᱟ ᱡᱟᱦᱟᱸ ᱵᱚᱱ ᱞᱟᱹᱭ ᱠᱮᱫᱟ ᱨᱤᱞᱟᱹ-ᱢᱟᱞᱟ ᱫᱷᱩᱲᱤ ᱫᱷᱟᱹᱨᱛᱤ ᱦᱟᱦᱟᱲᱟ ᱜᱮ ᱢᱟᱹᱱᱢᱤ ᱡᱚᱱᱚᱢ ᱾ ᱛᱟᱵᱚᱱ ᱚᱱᱟ ᱨᱤᱞᱟᱹᱢᱟᱞᱟ ᱫᱷᱩᱲᱤ ᱛᱟᱞ ᱛᱚ ᱟᱵᱚ ᱟᱵᱚ ᱛᱮᱵᱚᱱ ᱢᱟᱱᱮ ᱵᱟᱹᱲᱤᱡ ᱪᱟᱵᱟᱭ ᱫᱟ ᱱᱚᱣᱟ ᱫᱚᱢ ᱵᱟᱹᱲᱤᱡ ᱫᱚ ᱮᱢᱚᱱ ᱮᱵᱚᱱ ᱵᱟᱹᱲᱤᱡ ᱫᱟ ᱦᱟᱯᱮᱱ ᱫᱤᱱ ᱨᱮ ᱯᱩ ᱯᱚᱝᱲᱟ ᱞᱟᱹᱜᱤᱫ ᱡᱟᱛᱮ ᱦᱟᱹᱨᱛᱤ ᱨᱮ ᱵᱟᱧᱪᱟᱣ ᱛᱟᱦᱮᱱ ᱞᱟᱹᱜᱤᱫ ᱡᱮ ᱢᱟᱱᱮ ᱡᱟᱦᱟᱸ ᱠᱚ ᱫᱚᱨᱠᱟᱨᱟ ᱚᱱᱟ ᱠᱚᱦᱚᱸ ᱡᱤᱱᱤᱥ ᱠᱚᱵᱚᱱ ᱟᱫ ᱦᱚᱴᱚ ᱠᱟᱜ ᱠᱟᱱᱟ ᱢᱮᱱᱛᱤᱧ ᱢᱚᱱᱮ ᱫᱟ ᱾
ᱦᱮᱸ ᱮᱠᱟᱞ ᱛᱮ ᱮᱠᱟᱞ ᱜᱮ ᱦᱚᱜᱼᱚᱭ ᱡᱮᱢᱚᱱ ᱟᱵᱤᱱ ᱵᱤᱱ ᱞᱟᱹᱭ ᱠᱮᱫᱮᱜᱼᱟ ᱡᱮ ᱦᱚᱜᱼᱚᱭ ᱫᱟᱲᱮ ᱥᱟ ᱠᱟᱢ ᱡᱟᱦᱟᱸ ᱟᱻ ᱢᱟᱜᱽ ᱯᱷᱟᱹᱜᱩᱱ ᱥᱮ ᱱᱚᱝᱠᱟᱱᱟᱜ ᱢᱤᱫᱴᱟᱝ ᱵᱮᱯ ᱯᱟᱨ ᱡᱮ ᱱᱚᱣᱟ ᱡᱤᱱᱤᱥ ᱫᱚ ᱡᱮᱢᱚᱱ ᱟᱵᱚ ᱵᱚᱱ ᱩᱢ ᱟᱸᱡᱚᱢ ᱟᱹᱜᱩᱣ ᱟᱠᱟᱫᱟ ᱥᱮ ᱱᱤᱛᱟᱜ ᱫᱚ ᱱᱤᱛᱚᱜ ᱦᱚᱸ ᱡᱩᱫᱤ ᱵᱟ ᱟᱹᱰᱤᱴᱟ ᱯᱚᱨᱤᱵᱚᱨᱛᱚᱱ ᱟᱠᱟᱱᱟ ᱾ ᱛᱟᱣ ᱟᱵᱚ ᱫᱚ ᱠᱤᱪᱷᱩ ᱵᱚᱱ ᱵᱟᱰᱟᱭ ᱟᱹᱜᱩ ᱠᱟᱜᱼᱟ ᱡᱮ ᱟᱵᱚ ᱨᱮᱱ ᱯᱚᱨᱮ ᱨᱮᱱ ᱡᱮᱱᱟᱨᱮᱥᱮᱱ ᱱᱩᱠᱩ ᱫᱚ ᱥᱩᱫᱩ ᱦᱚᱭᱛᱳ ᱟᱸᱡᱚᱢ ᱜᱮᱠᱚ ᱟᱸᱡᱚᱢᱟ ᱥᱮ ᱯᱩᱛᱷᱤ ᱨᱮᱜᱮ ᱠᱚ ᱯᱟᱲᱦᱟᱣᱟ ᱾ ᱢᱟᱱᱮ ᱟᱠᱚ ᱫᱚ ᱨᱤᱭᱮᱞᱟᱭᱤᱥ ᱵᱟᱠᱚ ᱫᱟᱲᱮᱭᱟᱜᱼᱟ ᱥᱮ ᱵᱟᱠᱚ ᱧᱮ ᱧᱟᱢᱟ ᱾
ᱦᱮᱸ ᱦᱮᱸ ᱟᱹᱰᱤ ᱢᱤᱫᱴᱟᱝ ᱫᱟᱢᱟᱱ ᱠᱟᱛᱷᱟ ᱞᱟᱝ ᱜᱟᱯᱟᱞ ᱢᱟᱨᱟᱣ ᱱᱟ ᱢᱮᱱᱠᱷᱟᱱ ᱱᱚᱣᱟ ᱜᱟᱯᱟᱞ ᱢᱟᱨᱟᱣ ᱮᱸ ᱟᱠ ᱛᱷᱟ ᱨᱮ ᱢᱟᱱᱮ ᱟᱢ ᱥᱟᱶ ᱜᱚᱞᱯᱷᱚ ᱠᱟᱛᱮ ᱟᱹᱰᱤ ᱨᱟᱹᱥᱠᱟᱹᱧ ᱟᱴᱠᱟᱨ ᱠᱮᱫᱟ ᱢᱮᱱᱠᱷᱟᱱ ᱚᱠᱛᱚ ᱠᱷᱚᱱ ᱱᱤᱛᱚᱜ ᱱᱚᱣᱟ ᱦᱩᱭᱩᱜ ᱠᱟᱱᱟ ᱟᱨᱦᱚᱸ ᱦᱮ ᱯᱚᱨᱮ ᱜᱚᱞᱯᱚᱭᱟ ᱢᱟ ᱮᱱᱠᱷᱟᱱ ᱱᱤᱛᱚᱜ ᱫᱚ ᱚᱱᱠᱟ ᱜᱮ ᱾
ᱦᱮᱸ ᱴᱷᱤᱠ ᱟᱪᱷᱮ ᱾
ᱦᱩᱸ ᱾
ᱦᱮᱸ